ᱦᱮᱸ
ᱦᱩᱢ
ᱛᱟᱦᱟᱞᱮ ᱟᱫᱚ ᱚᱱᱟ ᱟᱯᱮ ᱫᱚ ᱚᱱᱛᱮ ᱫᱚ ᱚᱱᱟ ᱵᱚᱲᱚ ᱵᱚᱲᱚ ᱜᱚᱰᱟ ᱠᱚ ᱦᱮᱱᱟᱜ ᱜᱮᱭᱟ ᱥᱮ ᱵᱟᱝ ᱵᱚᱞ ᱠᱷᱮᱞ ᱡᱟᱦᱟᱸ ᱵᱚᱞᱼᱼ ᱠᱚ ᱠᱚ ᱠᱷᱮᱞ ᱜᱮᱭᱟ ᱠᱚ?
ᱦᱮᱸ ᱚᱱᱟ ᱠᱚᱫᱚ ᱢᱮᱱᱟᱜ ᱜᱮᱭᱟ᱾
ᱚᱻ
ᱚᱱᱟ ᱠᱚᱦᱚᱸ ᱢᱮᱱᱟᱜ ᱜᱮᱭᱟ᱾
ᱛᱟᱦᱚᱞᱮ ᱚᱱᱟ ᱤᱭᱟᱹ ᱵᱚᱞ ᱠᱷᱮᱞᱟ ᱠᱚ ᱦᱩᱭᱩᱜ ᱜᱮᱭᱟ ᱥᱮ ᱵᱟᱝ? ᱚᱱᱛᱮ ᱫᱚ ᱚᱱᱮ ᱡᱟᱦᱟᱸ ᱵᱚᱞᱼᱼ ᱠᱚ ᱠᱷᱮᱞ ᱦᱚᱪᱚᱭ ᱫᱚ ᱤᱱᱟᱹᱼᱼ
ᱮ ᱦᱩᱭᱩᱜ, ᱦᱩᱭᱩᱜ ᱜᱮᱭᱟ ᱟᱞᱮ ᱥᱮᱫ ᱫᱚ ᱱᱚᱜᱼᱚᱭ ᱮᱸ ᱜᱟᱯᱟ ᱢᱮᱭᱟᱝ ᱟᱜᱚᱥᱴ ᱯᱚᱨᱮ ᱟᱞᱮᱥᱮᱫ ᱫᱚ ᱮᱦᱚᱵᱚᱜᱼᱟ ᱾ ᱢᱟᱱᱮ ᱢᱤᱫᱴᱮᱡ ᱯᱚᱱᱨᱚᱭ ᱟᱜᱚᱥᱴᱼᱼ ᱢᱮᱱᱟᱜᱼᱟ ᱱᱤᱱᱟᱹ ᱯᱚᱨᱮ ᱠᱷᱚᱱᱟᱜ ᱟᱞᱮ ᱥᱮᱫ ᱮᱦᱚᱵᱚᱜᱼᱟ, ᱚᱱᱟ ᱞᱟᱦᱟ ᱫᱚ ᱵᱟᱝ ᱮᱦᱚᱵᱟᱜᱼᱟ, ᱚᱱᱟ ᱞᱟᱦᱟ ᱫᱚ ᱱᱚᱜᱼᱚᱭᱼᱼ ᱛᱮᱦᱮᱧ ᱜᱟᱯᱟ ᱫᱚ ᱱᱚᱜᱼᱚ ᱪᱟᱥᱮᱨ ᱠᱟᱹᱢᱤ ᱛᱚ, ᱱᱤᱛᱚᱜ ᱫᱚ ᱡᱳᱨ ᱥᱳᱨ ᱠᱚ ᱞᱟᱜᱟᱣ ᱠᱟᱱᱟ ᱾ ᱛᱟᱦᱚᱞᱮ ᱟᱫᱚ ᱠᱚ ᱟᱫᱚ ᱚᱱᱟ ᱦᱤᱥᱟᱹᱵᱽ ᱛᱮ ᱱᱚᱛᱮ ᱫᱚ ᱚᱱᱮ ᱚᱱᱠᱟ ᱾ ᱢᱟᱱᱮ ᱱᱤᱭᱟᱹ ᱪᱟᱵᱟᱜᱼᱟ, ᱢᱟᱱᱮ ᱵᱟᱨᱟ ᱵᱟᱨᱤᱜᱼᱟ, ᱛᱟᱨᱯᱚᱨᱮ ᱠᱷᱚᱱᱟᱜ ᱮᱦᱚᱵ ᱞᱮᱠᱷᱟᱡᱼᱼ ᱡᱚᱛᱚ ᱦᱚᱲ ᱠᱚ ᱯᱷᱟᱸᱠᱟᱜᱼᱟ ᱛᱚ, ᱡᱟᱦᱟᱸᱭᱼᱼ ᱠᱩᱢᱤᱴᱟᱹ ᱠᱚ ᱛᱟᱸᱦᱮᱱᱟ ᱩᱱᱠᱩ ᱦᱚᱸ ᱛᱚᱠᱚ ᱪᱤᱱᱛᱟᱹᱭᱟ ᱡᱮ ᱠᱟᱹᱴᱤᱡ ᱛᱮᱦᱮᱧ ᱜᱟᱯᱟ ᱫᱚ ᱦᱟᱸᱜ ᱦᱚᱲ ᱦᱚᱸ ᱵᱟᱠᱚ ᱦᱩᱭᱩᱜᱼᱟ ᱾
ᱦᱮ
ᱟᱹᱰᱤ ᱪᱟᱥ ᱞᱮᱠᱟ ᱫᱤᱱ, ᱪᱟᱥ ᱠᱟᱹᱢᱤ ᱠᱚ ᱦᱩᱭ ᱞᱮᱱ ᱠᱷᱟᱱ ᱢᱟᱱᱮ ᱥᱩᱵᱤᱫᱷᱟ, ᱛᱟᱨᱯᱚᱨᱮ ᱠᱚ ᱦᱤᱡᱩᱜᱼᱟ ᱾ ᱦᱩᱸᱼᱼ
ᱛᱚᱵᱮ ᱛᱟᱦᱚᱞᱮ ᱟᱯᱮ ᱢᱟᱱᱮ ᱵᱚᱞ ᱠᱚᱯᱮ ᱠᱷᱮᱞᱟ ᱦᱚᱪᱚᱭ ᱜᱮᱭᱟ?
ᱦᱳᱭ ᱠᱷᱮᱞᱟᱪᱚᱭᱮᱫ ᱜᱮᱭᱟᱞᱮ ᱱᱚᱸᱰᱮ ᱾ ᱱᱚᱣᱟᱼᱼ ᱱᱚᱛᱮ ᱫᱚ ᱪᱮᱫ ᱞᱮᱠᱟᱞᱤᱧ ᱢᱮᱱᱟ ᱜᱚᱴᱟ ᱟᱹᱛᱩ ᱟᱹᱛᱩ ᱞᱮᱠᱟᱜᱮ ᱦᱩᱭᱩᱜᱼᱟ, ᱵᱚᱞ ᱠᱷᱮᱞᱟ ᱦᱩᱭᱩᱜᱼᱟ ᱚᱱᱟ ᱥᱟᱶᱛᱮᱼᱼ ᱯᱟᱛᱟ ᱮᱱᱮᱡ ᱠᱚ ᱡᱟᱸᱦᱱᱟᱜ ᱜᱮ ᱚᱱᱠᱟ ᱩᱸ ᱠᱩᱲᱤ ᱜᱤᱫᱸᱨᱟᱹᱣᱟᱜ ᱠᱚ ᱮᱱᱮᱡ ᱥᱮᱨᱮᱧ ᱠᱚ ᱛᱟᱸᱦᱮᱱ ᱛᱟᱠᱚᱣᱟ ᱾
ᱚ ᱠᱷᱮᱞ ᱥᱚᱢᱚᱭ ᱮᱱᱮᱡ ᱥᱮᱨᱮᱧ ᱛᱟᱸᱦᱮᱱᱟ ᱥᱮ ᱪᱮᱫ ᱞᱮᱠᱟ?
ᱦᱳᱭ, ᱢᱟᱱᱮ ᱵᱚᱞ ᱠᱷᱮᱞ ᱦᱩᱭᱱᱟ ᱟᱵᱮᱱ ᱥᱟᱵᱽ ᱵᱮᱱ ᱢᱩᱪᱟᱹᱫ ᱛᱟᱭᱱᱚᱢ ᱥᱮᱡ ᱢᱩᱪᱟᱹᱫ ᱟᱹᱩᱵ ᱟᱹᱭᱩᱵ ᱵᱮᱲᱟ, ᱛᱟᱦᱞᱮ ᱯᱟᱛᱟ ᱮᱱᱮᱡ ᱠᱚ ᱛᱟᱸᱦᱮᱱᱟ ᱢᱟᱱᱮ ᱥᱟᱭᱤᱰ ᱨᱮ ᱚᱱᱟ ᱠᱚᱫᱚ ᱦᱩᱭᱩᱜᱼᱟ, ᱵᱚᱞ ᱠᱷᱮᱞᱟ ᱦᱚᱸ ᱾ ᱪᱟᱞᱟᱜ ᱜᱮᱭᱟ, ᱱᱚᱛᱮ ᱥᱟᱭᱤᱰ ᱨᱮ ᱯᱟᱛᱟ ᱮᱱᱮᱡ ᱠᱚᱦᱚᱸ ᱪᱟᱞᱟᱜ ᱜᱮᱭᱟ ᱾
ᱚ ᱛᱟᱦᱚᱞᱮ ᱢᱟᱱᱮ ᱟᱭᱢᱟ ᱜᱮ ᱦᱚᱲᱚᱜ ᱦᱚᱲᱚᱜ ᱜᱮᱭᱟ ᱠᱚ ᱵᱟᱝ, ᱵᱚᱞ ᱠᱷᱮᱞᱟ ᱢᱟᱛᱚ ᱜᱤᱫᱽᱨᱟᱹ ᱢᱟᱛᱚ ᱫᱚᱢᱮ ᱠᱚ ᱦᱤᱡᱽᱼᱼ ᱡᱩᱜᱼᱟ ᱮᱨᱯᱚᱨ ᱟᱭᱳ ᱛᱟᱠᱚ ᱦᱚᱸᱠᱚ ᱪᱟᱞᱟᱜ ᱜᱮᱭᱟ ᱡᱩᱫᱤ ᱯᱟᱛᱟ ᱮᱱᱮᱡ ᱠᱚ ᱛᱟᱸᱦᱮᱱ ᱜᱮᱭᱟ ᱾
ᱦᱳᱭ, ᱟᱫᱚ ᱟᱞᱮ ᱥᱮᱫ ᱫᱚ ᱢᱟᱱᱟ ᱛᱮᱦᱮᱧ ᱜᱟᱯᱟ ᱫᱚ ᱟᱭᱳ ᱦᱚᱲ ᱦᱚᱛᱚ ᱵᱚᱞ ᱠᱷᱮᱞ ᱫᱚᱠᱚ ᱪᱟᱞᱟᱜ ᱠᱟᱱᱟ, ᱧᱮᱧᱮᱞ ᱠᱚ ᱪᱟᱞᱟᱜ ᱠᱟᱱ ᱜᱮᱭᱟ ᱾
ᱳ
ᱟᱫᱚ ᱯᱟᱛᱟ ᱮᱱᱮᱡ ᱛᱟᱦᱮᱸ ᱞᱮᱱᱠᱷᱟᱱ ᱟᱨᱚ ᱢᱟᱱᱮ ᱡᱟᱹᱥᱛᱤ ᱧᱚᱜ ᱠᱚ ᱪᱟᱞᱟᱜᱼᱟ ᱾ ᱟᱹᱰᱤ ᱥᱟᱺᱜᱤᱧ ᱧᱚᱜ ᱨᱮᱱ ᱦᱚᱸ ᱠᱚ ᱦᱤᱡᱩᱜᱼᱟ, ᱟᱫᱚ ᱱᱚᱝᱠᱟ ᱫᱚ ᱟᱞᱮᱥᱮᱫ ᱫᱚ ᱱᱚᱝᱠᱟᱼᱼ ᱱᱚᱝᱠᱟ ᱭᱟᱞᱮ, ᱢᱟᱱᱮ ᱯᱮᱭᱟ ᱯᱩᱱᱭᱟᱹ ᱯᱟᱛᱟ ᱮᱱᱮᱡ ᱫᱚᱞ ᱞᱮ ᱦᱚᱦᱚ ᱠᱚᱣᱟ ᱾
ᱚ ᱾
ᱡᱮ ᱢᱟᱱᱮ ᱠᱚᱢᱯᱤᱴᱤᱥᱚᱱ ᱫᱚ ᱵᱟᱝ ᱢᱟᱱᱮ ᱦᱚᱦᱚ ᱠᱚᱣᱟ ᱞᱮ ᱡᱮ ᱱᱤᱱᱟᱹᱜ ᱠᱟᱛᱮᱜᱼᱼ ᱥᱮ ᱤᱱᱟᱹᱜ ᱠᱟᱛᱮᱫ ᱞᱮ ᱮᱢᱟ ᱯᱮᱭᱟ, ᱛᱟᱦᱞᱮ ᱟᱯᱮ ᱦᱤᱡᱩᱜ ᱯᱮ ᱯᱟᱛᱟ ᱮᱱᱮᱡᱼᱼ ᱠᱟᱨᱟᱢ ᱫᱚᱱ ᱠᱚ, ᱟᱫᱚᱼᱼ ᱚᱱᱟ ᱥᱟᱞᱟᱜ ᱡᱚᱛᱚ ᱜᱮᱛᱚ ᱦᱟᱸᱜ, ᱵᱟᱦᱟ ᱮᱱᱮᱡ ᱠᱚ ᱢᱟᱱᱮ ᱡᱟᱦᱟᱸ ᱞᱮᱠᱟᱱᱟᱜ ᱡᱟᱱᱮᱼᱼ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱞᱮᱠᱟ ᱮᱱᱮᱡ ᱥᱮᱨᱮᱧ ᱢᱮᱱᱟᱜᱼᱟ, ᱚᱱᱟ ᱠᱚ ᱩᱫᱩᱜ ᱥᱚᱫᱚᱨ ᱯᱮ ᱾ ᱚᱱᱠᱟ ᱠᱟᱛᱮᱫ ᱞᱮ ᱟᱹᱜᱩ ᱵᱟᱲᱟ ᱠᱟᱜᱼᱟ, ᱛᱟᱦᱞᱮ ᱚᱱᱟ ᱦᱚᱛᱮᱡ ᱛᱮᱠᱚ ᱦᱚᱲᱚᱜ ᱜᱮᱭᱟ ᱡᱟᱹᱥᱛᱤ ᱜᱮ ᱾ ᱠᱟᱨᱚᱱ ᱵᱚᱞ ᱠᱷᱮᱞᱟ ᱦᱩᱭ ᱞᱮᱱ ᱠᱷᱟᱱ ᱢᱟᱼᱼ ᱠᱩᱲᱤ ᱜᱤᱫᱟᱹᱨ ᱫᱚ ᱟᱨ ᱢᱟᱱᱮ ᱚᱱᱟ ᱨᱮᱱᱟᱜᱼᱼ ᱩᱱᱟᱹᱜ ᱫᱚ ᱟᱨᱚ ᱵᱚᱞ ᱠᱷᱮᱞᱟ ᱛᱮᱢᱟ ᱵᱟᱵᱚᱱ ᱵᱟᱠᱚ ᱵᱩᱡᱟ ᱼᱼ ᱥᱮ, ᱛᱟᱦᱚᱞᱮ ᱢᱮᱱ ᱦᱩᱭᱩᱜ ᱠᱟᱱᱟ ᱛᱟᱦᱚᱞᱮ ᱚᱱᱟ ᱦᱤᱥᱟᱹᱵᱽ ᱛᱮ ᱯᱟᱛᱟ ᱦᱚᱸ ᱡᱩᱫᱤ ᱫᱚᱦᱚ ᱦᱩᱭᱩᱜ ᱠᱟᱱᱟᱼᱼ ᱛᱟᱦᱚᱞᱮ ᱚᱱᱟ ᱠᱚ ᱫᱚᱦᱚᱭ ᱦᱩᱭᱩᱜᱼᱟ, ᱛᱟᱦᱚᱞᱮ ᱜᱚᱜᱚ ᱦᱚᱲ ᱛᱟᱠᱚ ᱠᱚ ᱮᱱ ᱠᱷᱟᱡ ᱠᱚ ᱨᱟᱹᱥᱠᱟᱹ ᱡᱚᱝᱚᱜᱼᱟ ᱾
ᱦᱮᱸ ᱦᱮᱸ ᱾
ᱦᱮᱸ ᱟᱞᱮ ᱛᱮᱫᱚ ᱯᱨᱟᱭ ᱡᱟᱭᱜᱟ ᱨᱮᱜᱮ ᱦᱩᱭᱩᱜᱼᱟ ᱚᱱᱠᱟᱜᱮ ᱢᱟᱱᱮᱼᱼ ᱯᱟᱛᱟ ᱮᱱᱮᱡ ᱫᱚᱠᱚ ᱫᱚᱦᱚᱭ ᱜᱮᱭᱟ ᱦᱮᱸᱼᱼ
ᱛᱟᱦᱚᱞᱮ ᱠᱷᱟᱱ ᱟᱯᱮ ᱥᱮᱫ ᱫᱚ ᱚᱱᱟ ᱵᱤᱨ ᱠᱚ ᱵᱩᱨᱩ ᱠᱚ ᱢᱮᱱᱟᱜᱼᱟ ᱟᱫᱚ ᱚᱱᱛᱮ ᱥᱮᱸᱫᱨᱟ ᱠᱚᱯᱮ ᱪᱟᱞᱟᱜ ᱜᱮᱭᱟ ᱛᱚ ᱡᱟᱹᱱᱤᱡ?
ᱦᱳᱭ ᱥᱮᱸᱫᱽᱨᱟ ᱦᱚᱸᱠᱚ ᱪᱟᱞᱟᱜ ᱜᱮᱭᱟ ᱡᱚᱛᱚ ᱦᱚᱲ ᱜᱮᱞᱮ ᱪᱟᱞᱟᱜ ᱜᱮᱭᱟ᱾
ᱚᱻ ᱟᱫᱚ ᱡᱮᱢᱚᱱ ᱪᱤᱞᱤ ᱠᱚᱠᱚ ᱪᱤᱞᱤ ᱠᱚᱯᱮ ᱥᱮᱸᱫᱽᱨᱟ ᱟᱹᱜᱩ ᱠᱚᱣᱟ?
ᱡᱟᱹᱥᱛᱤ ᱠᱚᱛᱮ ᱱᱩᱠᱩ ᱠᱩᱞᱟᱹᱭ ᱠᱚ ᱵᱤᱨ ᱥᱩᱠᱨᱤ ᱠᱚ᱾
ᱚᱻ ᱵᱤᱨ ᱥᱩᱠᱨᱤ ᱠᱚ ᱩᱱᱠᱩ ᱫᱚᱼᱼ ᱢᱟᱱᱮ ᱪᱮᱫᱞᱮᱠᱟᱱ ᱠᱚ ᱟᱛᱚ ᱥᱩᱠᱨᱤ ᱞᱮᱠᱟᱱ ᱜᱮᱭᱟ ᱠᱚ ᱛᱚ ᱵᱟᱝ?
ᱦᱳᱭᱛᱳ ᱥᱩᱠᱨᱤᱞ ᱞᱮᱠᱟᱱ ᱜᱮ ᱟᱫᱚ ᱩᱱᱠᱩ ᱫᱚ ᱠᱟᱹᱴᱤᱡ ᱠᱚ ᱥᱤᱵᱤᱞᱟ ᱱᱩᱠᱩ ᱠᱷᱚᱱᱟᱜ ᱫᱚ ᱠᱟᱹᱴᱤᱡᱼᱼ
ᱚ ᱵᱤᱨ ᱥᱩᱠᱨᱤ ᱜᱤ ᱵᱮᱥᱤ ᱠᱚ ᱥᱤᱵᱤᱞᱟ?
ᱩᱱᱠᱩᱜᱮ ᱩᱸᱻ ᱵᱷᱟᱹᱞᱤ ᱠᱚ ᱧᱟᱢᱮ ᱢᱟᱱᱮ ᱡᱟᱹᱥᱛᱤ ᱠᱚ ᱥᱤᱵᱤᱞᱟ ᱱᱩᱠᱩ ᱟᱵᱚ ᱡᱟᱦᱟᱸᱭ ᱠᱚᱵᱚᱱ ᱟᱥᱩᱞ ᱠᱚ᱾ ᱩᱱᱠᱩ ᱠᱷᱚᱱᱟᱜ ᱦᱩᱸ᱾ ᱦᱟᱸ ᱛᱮᱦᱤᱧ ᱜᱟᱯᱟ ᱩᱱᱟᱹᱜ ᱴᱟ ᱛᱚ ᱟᱨ ᱵᱟᱠᱚ ᱧᱟᱢᱚᱜ ᱠᱟᱱᱟ ᱛᱚ᱾
ᱮᱸ ᱻᱮᱸ
ᱛᱮᱦᱮᱧ ᱜᱟᱯᱟ ᱱᱚᱣᱟ ᱱᱚᱣᱟ ᱠᱚᱨᱮ ᱦᱚᱸ ᱩᱱᱟᱹᱜ ᱴᱟ ᱵᱟᱠᱚ ᱧᱟᱢᱚᱜᱼᱟ ᱮ ᱢᱟᱡᱷᱮ ᱢᱚᱫᱫᱷᱮᱼᱼ ᱢᱤᱡᱤᱜ ᱵᱟᱨᱭᱟ ᱠᱚ ᱧᱟᱢᱚᱜᱼᱟ ᱵᱟᱠᱷᱟᱡᱼᱼ ᱛᱮᱦᱮᱧ ᱜᱟᱯᱟ ᱫᱚ ᱩᱱᱟᱹᱜ ᱫᱚ ᱟᱨ ᱵᱟᱝ ᱟᱸᱡᱚᱢ ᱵᱟᱲᱟᱣ ᱠᱟᱱᱟ ᱛᱚ᱾ ᱦᱩᱸ ᱛᱟᱦᱞᱮ ᱛᱩᱱᱫᱤᱱ ᱠᱷᱚᱱᱟᱜ ᱢᱤᱫ ᱵᱟᱨ ᱵᱚᱪᱷᱚᱨᱼᱼ ᱵᱚᱪᱷᱚᱨ ᱚᱱᱠᱟ ᱵᱟᱝ ᱧᱟᱢ ᱵᱟᱲᱟ ᱦᱩᱭᱠᱟᱱᱟ ᱠᱷᱚᱵᱚᱨ ᱦᱚᱸ ᱵᱟᱝ ᱧᱟᱢ ᱵᱟᱲᱟ ᱦᱩᱭ ᱠᱟᱱᱟ ᱛᱟᱹᱼᱼ ᱠᱩᱞᱟᱹᱭ ᱫᱟᱠᱚ ᱧᱟᱢᱚᱜ ᱠᱟᱱ ᱜᱮᱭᱟ᱾
ᱚ ᱛᱟᱦᱚᱞᱮ ᱩᱱᱠᱩ ᱤᱭᱟᱹ ᱵᱟᱝᱠᱚ ᱪᱟᱞᱟᱜ ᱜᱮᱭᱟ ᱟᱯᱮᱥᱮᱱ ᱩᱱᱠᱩ ᱪᱤᱞᱤ ᱠᱚ ᱞᱟᱹᱭᱟ ᱦᱟᱹᱛᱤ ᱴᱷᱟᱹᱠᱩᱨᱼᱼ
ᱪᱟᱞᱟᱜ ᱦᱤᱡᱩᱜ ᱜᱮᱭᱟ ᱠᱚ ᱦᱤᱡᱩᱜ ᱜᱮᱭᱟ ᱠᱚ ᱩᱱᱠᱩ ᱦᱚᱸ ᱟᱫᱚ ᱦᱤᱡᱩᱜ ᱨᱮᱦᱚᱸ ᱟᱞᱮ ᱥᱮᱫᱼᱼ ᱫᱚ ᱢᱟᱱᱮ ᱟᱹᱛᱩ ᱫᱚ ᱵᱟᱠᱚ ᱵᱚᱞᱚᱜ ᱟ ᱛᱚ ᱦᱤᱡᱩᱜ ᱟᱠᱚ ᱡᱩᱫᱤ ᱚᱱᱟ ᱵᱩᱨᱩ ᱠᱷᱚᱱᱟᱜᱼᱼ ᱠᱚ ᱟᱸᱲᱜᱚᱭᱱᱟ ᱧᱤᱫᱚ ᱛᱮᱫᱚ ᱪᱟᱥᱮᱨ ᱥᱚᱢᱚᱭ ᱡᱮ ᱦᱩᱲᱩ ᱠᱚ ᱦᱩᱭ ᱞᱮᱱ ᱠᱷᱟᱭᱡ ᱜᱮ ᱦᱟᱸᱜ ᱟᱸᱲᱜᱚᱱᱟᱠᱚ ᱦᱟᱸᱜ
ᱚᱻ
ᱟᱸᱲᱜᱚᱱᱟᱠᱚ ᱟᱫᱚ ᱚᱱᱮ ᱯᱷᱚᱥᱚᱞ ᱠᱚ ᱡᱚᱢᱟ ᱟᱨᱼᱼ ᱠᱚ ᱪᱟᱞᱟᱜᱼᱟ ᱩᱱᱠᱩ ᱫᱚ ᱢᱟᱱᱮᱼᱼ ᱟᱹᱛᱩ ᱥᱮᱫ ᱫᱚ ᱟᱫᱚ ᱵᱟᱠᱚ ᱦᱤᱡᱩᱜᱼᱟ ᱩᱱᱟᱹᱜ ᱮᱠᱴᱟ ᱫᱚ ᱢᱟᱱᱮ ᱟᱨ ᱡᱮ ᱟᱹᱛᱩ ᱨᱮᱱ ᱦᱚᱲ ᱰᱤᱥᱼᱼ ᱥᱴᱟᱯ ᱥᱮ ᱚᱲᱟᱜ ᱚᱲᱟᱜ ᱠᱚ ᱨᱟᱹᱯᱩᱫ ᱵᱟᱲᱟᱜ ᱚᱱᱠᱟ ᱫᱚ ᱵᱟᱭ ᱦᱩᱭ ᱟᱠᱟᱱᱟ ᱢᱟᱱᱮ ᱦᱤᱡᱩᱜ ᱟᱠᱚᱼᱼ ᱡᱟ ᱚᱱᱟ ᱚᱱᱰᱮ ᱠᱷᱚᱱᱟᱜ ᱠᱚ ᱟᱸᱲᱜᱚᱭᱮᱱ ᱜᱮ ᱚᱱᱟ ᱠᱚᱨᱮ ᱯᱷᱚᱥᱚᱞ ᱠᱚ ᱡᱚᱢ ᱠᱮᱫ ᱜᱮ ᱟᱨᱠᱚ ᱥᱮᱱ ᱮᱱᱜᱮ
ᱚᱻ
ᱦᱚᱸ ᱡᱮ ᱯᱷᱚᱥᱚᱞ ᱦᱚᱸᱠᱚ ᱱᱚᱥᱴᱚ ᱴᱚᱠᱟᱜᱼᱟ ᱚᱱᱠᱟ ᱦᱚᱸ ᱵᱟᱝ ᱦᱩᱭ ᱵᱟᱲᱟᱭ ᱠᱟᱱᱟ ᱦᱟᱸ
ᱚ ᱢᱟᱱᱮ ᱥᱩᱫᱷᱩ ᱠᱚ ᱡᱚᱢᱟ ᱦᱮᱸ ᱵᱟᱝ?
ᱟᱥᱚᱞ ᱵᱟᱝ ᱞᱟᱜᱟ ᱵᱟᱲᱟ ᱠᱚ ᱦᱩᱭᱩᱜᱼᱟ ᱛᱚ ᱟᱫᱚ ᱡᱚᱢᱮᱫ ᱠᱷᱟᱭ ᱫᱚᱵᱤᱱ ᱪᱤᱠᱟᱹ ᱠᱚᱣᱟ ᱡᱚᱰᱤ ᱵᱮᱱ ᱞᱟᱜᱼᱼ ᱞᱟᱭᱟ ᱛᱟᱦᱚᱞᱮ ᱩᱱᱤ ᱢᱟ ᱟᱨᱚᱭ ᱪᱤᱠᱟᱹ ᱨᱟᱹᱜᱤ ᱞᱮᱱᱠᱷᱟᱱ ᱟᱨ ᱦᱟᱸᱜ ᱧᱮᱞ ᱵᱮᱱ ᱟᱵᱮᱱᱟᱜᱼᱼ ᱡᱟ ᱦᱟᱱᱟᱭ ᱱᱚ ᱠᱷᱚᱛᱤᱭᱟᱭ ᱡᱚᱛᱭ ᱡᱚᱛᱚ ᱯᱷᱚᱥᱚᱞᱮ ᱠᱷᱚᱛᱤ ᱦᱚᱴᱚ ᱠᱟᱜᱼᱟᱭ ᱢᱟᱼᱼ
ᱦᱮᱸ ᱦᱮᱸ ᱛᱟᱨ ᱛᱷᱮᱠᱮ ᱛᱤᱱᱟᱹᱜ ᱮ ᱡᱚᱢ ᱮᱫᱟ ᱦᱮᱸ ᱟᱨ ᱡᱚᱛᱚ ᱫᱚ ᱵᱟᱭ ᱡᱚᱢ ᱜᱮᱭᱟᱭ ᱱᱤᱥᱪᱳᱭ
ᱦᱮᱸᱼᱼ
ᱦᱮᱸᱼᱼ
ᱚᱱᱠᱟ ᱦᱚᱛᱮᱫ ᱛᱮ ᱟᱫᱚ ᱩᱱᱟᱜ ᱦᱤᱡᱩᱜ ᱦᱮᱡ ᱫᱚᱠᱚ ᱦᱤᱡᱩᱜ ᱜᱮᱭᱟ᱾ ᱟᱨ ᱱᱩᱱᱠᱩ ᱢᱟᱨᱟᱜ ᱡᱟᱹᱥᱛᱤ ᱠᱚᱡᱛᱮ ᱢᱮᱱᱟᱜ ᱠᱚᱣᱟ᱾
ᱢᱟᱨᱟᱜ ᱦᱮᱱᱟᱜ ᱠᱚᱣᱟ?
ᱦᱳᱭ ᱟᱛᱳ ᱠᱚᱨᱮ ᱦᱚᱸ ᱢᱮᱱᱟᱜ ᱠᱚᱣᱟ ᱟᱹᱛᱷᱟᱹᱱ ᱦᱚᱲ ᱟᱹᱛᱷᱟᱹᱱ ᱦᱚᱲ ᱴᱷᱮᱭ ᱜᱮ,
ᱢᱚᱱ ᱪᱤᱠᱟᱹ ᱟᱹᱥᱩᱞ ᱟᱠᱟᱫ ᱠᱚᱣᱟ ᱠᱚ?
ᱦᱳᱭ ᱟᱹᱥᱩᱞ ᱟᱠᱟᱫ ᱠᱚᱣᱟ ᱠᱚ,
ᱛᱟᱣ ᱢᱟᱱᱮ ᱛᱤᱱᱟᱹᱜ ᱢᱟᱨᱟᱝ ᱢᱟᱨᱟᱝ ᱠᱚ ᱦᱮᱱᱟᱜ ᱠᱚᱣᱟ?
ᱛᱤᱱᱟᱹᱜ ᱠᱟᱹᱴᱤᱡ ᱞᱟᱹᱴᱩ ᱧᱚᱜ ᱜᱮ ᱩᱱᱟᱹᱜ ᱡᱟᱹᱥᱛᱤ ᱞᱟᱹᱴᱩ ᱦᱚᱸ ᱵᱟᱝ ᱠᱟᱹᱴᱤᱡ ᱞᱟᱹᱴᱩ ᱞᱟᱹᱴᱩ ᱧᱚᱜ ᱠᱟᱱ ᱜᱮᱭᱟ ᱠᱚ᱾
ᱚᱱᱟ ᱤᱭᱟᱹ ᱦᱮᱱᱟᱜ ᱛᱟᱠᱚᱣᱟ ᱯᱟᱠᱷᱱᱟ ᱦᱮᱱᱟᱜ ᱛᱟᱠᱚᱣᱟ ᱯᱤᱱᱪᱟᱹᱨ
ᱦᱮᱸ,
ᱚᱻ ᱵᱷᱟᱜᱮ ᱜᱮ ᱛᱚ, ᱪᱤᱠᱟᱹ ᱠᱚᱣᱟ ᱠᱚ ᱩᱱᱠᱩ ᱟᱹᱥᱩᱞ ᱠᱟᱛᱮᱜ ᱟᱹᱠᱷᱨᱤᱧ ᱠᱚᱣᱟ ᱠᱚ ᱥᱮ ᱚᱠᱟ ᱯᱳᱥ ᱢᱟᱱᱟᱣ ᱠᱟᱛᱮᱫ ᱠᱚ ᱫᱚᱦᱚ ᱠᱟᱠᱚᱣᱟ?
ᱚᱲᱟᱜ ᱠᱚᱨᱮᱠᱚ ᱫᱚᱦᱚ ᱠᱚᱣᱟ ᱡᱟᱦᱟᱸᱭ ᱠᱚᱫᱚ ᱠᱚ ᱟᱹᱠᱷᱨᱤᱧ ᱡᱟᱦᱟᱸᱭ ᱡᱩᱫᱤ ᱟᱵᱮᱱ ᱡᱩᱫᱤ ᱵᱟᱨᱭᱟ ᱯᱮᱭᱟ ᱵᱤᱱ ᱧᱟᱢ ᱠᱮᱫ ᱠᱚᱣᱟ ᱢᱟᱱᱮ ᱵᱤᱞᱤ ᱵᱮᱱ ᱧᱟᱢ ᱠᱮᱫᱟ᱾ ᱛᱟᱦᱞᱮ ᱩᱱᱟᱹᱜ ᱠᱤ ᱵᱤᱱ ᱟᱨᱵᱮᱱ ᱵᱮᱱ ᱫᱚᱦᱚ ᱠᱚᱣᱟ ᱦᱟᱸᱜ? ᱟᱵᱮᱱ ᱫᱚ ᱟᱨ ᱩᱱᱟᱹᱜ ᱫᱚ ᱵᱟᱵᱮᱱ ᱫᱚᱦᱚ ᱠᱚᱣᱟ ᱥᱮ ᱦᱟᱸᱜ ᱛᱟᱦᱚᱞᱮ ᱠᱚ ᱟᱹᱠᱷᱨᱤᱧ ᱠᱟᱠᱚᱣᱟ᱾
ᱟᱫᱚ ᱪᱮᱫ ᱞᱮᱠᱟ ᱫᱟᱢ ᱛᱮᱠᱚ ᱦᱟᱛᱟᱣ ᱠᱚᱣᱟ ᱩᱱᱠᱩ ᱛᱟᱹᱣ ᱫᱟᱢ ᱪᱮᱫ ᱞᱮᱠᱟ ᱛᱟᱠᱚᱣᱟ?
ᱟᱫᱚ ᱚᱱᱟ ᱫᱚ ᱡᱟᱦᱟᱸᱭ ᱡᱟᱦᱟᱸ ᱞᱮᱠᱟ ᱵᱮᱱ ᱯᱚᱴᱟᱣ ᱫᱟᱲᱮᱭᱟᱭ ᱾ ᱩᱱᱟᱹᱜ ᱡᱟᱹᱥᱛᱤ ᱦᱚᱸ ᱵᱟᱠᱚ ᱦᱟᱛᱟᱣᱟ ᱳᱭ ᱯᱟᱸᱪ ᱪᱷᱚ ᱦᱟᱡᱟᱨ ᱴᱟᱠᱟ ᱠᱚ ᱦᱟᱛᱟᱣᱟ ᱠᱟᱹᱴᱤᱡ ᱨᱮᱜᱮ ᱛᱚ ᱟᱨ ᱡᱟᱹᱛᱤ ᱞᱟᱹᱴᱩ ᱠᱟᱛᱮᱜ ᱛᱚ ᱟᱨ ᱵᱟᱠᱚ ᱟᱹᱷᱨᱤᱧ ᱠᱚᱣᱟ ᱥᱮ ᱾
ᱦᱮᱸ ᱳᱭ ᱯᱟᱸᱪ ᱪᱷᱚ ᱦᱟᱡᱟᱨ ᱴᱟᱠᱟ ᱛᱮᱠᱚ ᱟᱠᱷᱨᱤᱧ ᱠᱚᱣᱟ᱾
ᱚ ᱵᱷᱟᱜᱮ ᱜᱮ ᱛᱟᱦᱚᱞᱮ ᱠᱷᱟᱡ ᱟᱯᱮ ᱥᱮᱫ ᱫᱚ ᱢᱟᱨᱟᱜ ᱦᱮᱱᱟᱜ ᱠᱚᱣᱟ ᱢᱟᱨᱟᱜ ᱧᱮᱞᱱᱟᱜ ᱵᱷᱟᱜᱽᱚ ᱦᱮᱱᱟᱜ-ᱟ ᱟᱞᱮᱥᱮᱫ ᱫᱚ ᱢᱟᱨᱟᱜ ᱯᱷᱟᱨᱟᱜ ᱵᱟᱹᱱᱩᱜ ᱠᱚᱣᱟ ᱢᱟᱨᱟᱜ ᱦᱚᱸ ᱵᱟᱹᱱᱩᱜ ᱠᱚᱣᱟ ᱦᱟᱹᱛᱤ ᱴᱟᱹᱠᱩᱨ ᱦᱚᱸ ᱟᱫᱚ ᱛᱚᱵᱩ ᱦᱟᱹᱛᱤ ᱴᱷᱟᱹᱠ ᱩᱱᱠᱩ ᱫᱚ ᱚᱱᱮ ᱢᱟᱡᱷᱮ ᱢᱟᱡᱷᱮ ᱢᱚᱫᱽᱫᱷᱮ ᱠᱚ ᱦᱟᱱᱮ ᱠᱚ ᱚᱥᱮᱱ ᱠᱚᱣᱟ ᱛᱚ ᱨᱟᱥᱛᱟ ᱠᱚᱨᱮᱜ᱾ ᱤᱱᱟᱹᱨᱮ ᱧᱮᱞ ᱵᱟᱲᱟ ᱦᱩᱭ ᱟᱠᱟᱱᱟ ᱟᱫᱚ ᱢᱚᱭᱩᱨ ᱥᱚᱭᱩᱨ ᱫᱚ ᱵᱟᱝ ᱧᱮᱞ ᱦᱩᱭ ᱟᱠᱟᱱᱟ᱾
ᱦᱮᱸ ᱟᱞᱮ ᱫᱚ ᱦᱟᱹᱛᱤ ᱴᱷᱟᱹᱠᱩᱨ ᱦᱚᱸᱞᱤᱧ ᱧᱮᱞ ᱟᱠᱟᱫ ᱠᱚᱣᱟ ᱢᱟᱱᱮ ᱟᱬᱜᱚ ᱵᱟᱲᱟᱜ ᱦᱚᱸ᱾ ᱢᱟᱱᱮ ᱟᱹᱛᱩ ᱠᱚᱨᱮ ᱢᱟᱠᱚ ᱟᱹᱜᱩ ᱠᱚᱜᱮ ᱟᱫᱚ ᱮᱢᱱᱤ ᱠᱚᱦᱚᱸ ᱱᱩᱠᱩ ᱦᱮᱸ ᱵᱩᱨᱩ ᱨᱮᱠᱚ ᱛᱟᱦᱮᱱ ᱩᱱᱠᱩ ᱦᱚᱸ ᱧᱮᱞ ᱵᱟᱲᱟ ᱦᱩᱭ ᱟᱠᱟᱱᱟ ᱾ ᱛᱩᱭᱩ ᱠᱚᱦᱚᱸ ᱧᱮᱞ ᱵᱟᱲᱟ ᱦᱩᱭ ᱠᱟᱱᱟ᱾
ᱛᱩᱭᱩ ᱟᱞᱮ ᱥᱮᱫ ᱢᱮᱱᱟᱜ ᱠᱚᱣᱟ᱾ ᱛᱩᱭᱩ ᱠᱚᱫᱚ ᱦᱚᱨᱤᱱ ᱯᱷᱚᱨᱤᱱ ᱫᱚ ᱵᱟᱹᱱᱩᱜ ᱛᱩᱭᱩ ᱫᱚ ᱢᱮᱱᱟᱜ ᱠᱚᱣᱟ ᱟᱞᱮ ᱥᱮᱱ ᱫᱚᱢᱮ ᱠᱩ ᱞᱟᱴᱟ ᱠᱷᱚᱡ ᱫᱚᱢᱮ ᱦᱮᱱᱟᱜ ᱠᱚᱣᱟ
ᱦᱮᱸ, ᱩᱱᱠᱩ ᱠᱚᱫᱚ ᱱᱚᱛᱮ ᱫᱚ ᱢᱟᱱᱮ ᱵᱩᱨᱩ ᱛᱚ ᱟᱞᱮ ᱫᱚ᱾ ᱟᱫᱚ ᱚᱱᱟᱛᱮ ᱦᱚᱭᱛᱳ ᱫᱚᱧ ᱧᱮᱞ ᱨᱮᱱᱟᱜ ᱥᱳᱵᱟᱜᱚ ᱦᱩᱭ ᱟᱠᱟᱱ ᱛᱟᱞᱮᱭᱟ᱾
ᱚ ᱛᱟᱦᱚᱞᱮ ᱠᱷᱟᱱ ᱚᱱᱟ ᱤᱭᱟᱹ ᱪᱮᱫ ᱡᱮᱞᱤᱧ ᱞᱟᱹᱭ ᱚ ᱢᱟᱱᱮ ᱡᱟᱦᱟᱸ ᱵᱩᱨᱩ ᱟᱨᱠᱤ ᱚᱱᱟ ᱫᱚ ᱢᱟᱱᱮ ᱮᱠᱞᱟ ᱜᱮ ᱪᱟᱞᱟᱣ ᱜᱟᱱᱚᱜ-ᱟ ᱥᱮ ᱮᱠᱞᱟ ᱫᱚ ᱪᱟᱞᱟᱣ ᱵᱟᱝ ᱜᱟᱱᱚᱜ-ᱟ ᱠᱟᱹᱴᱤᱡ ᱤᱭᱟᱹ ᱧᱚᱜ ᱜᱮᱭᱟ?
ᱟᱫᱚ ᱟᱞᱮ ᱫᱚᱞᱮ ᱦᱮᱣᱟᱣ ᱠᱟᱱᱟ ᱛᱚ᱾
ᱚ
ᱟᱫᱚ ᱚᱱᱟᱛᱮ ᱩᱱᱟᱹᱜ ᱮᱠᱴᱟ ᱫᱚ ᱵᱚᱛᱚᱨ ᱫᱚ ᱵᱟᱭ ᱵᱩᱡᱷᱟᱹᱜ-ᱟ, ᱟᱥᱚᱜ ᱟᱨ ᱩᱱᱟᱹᱜ ᱮᱠᱴᱟ ᱡᱮ ᱱᱚᱜ ᱚᱱᱟ ᱥᱚᱸᱜᱮ ᱜᱮ ᱩᱰᱩᱠ ᱜᱚᱫᱚᱜ-ᱟ ᱚᱱᱠᱟ ᱛᱚ ᱟᱨ ᱵᱟᱹᱱᱩᱜ ᱟᱱ ᱛᱚ᱾ ᱠᱟᱹᱴᱤᱡ ᱫᱚ ᱯᱷᱟᱸᱠᱟ ᱧᱚᱜ ᱜᱮᱭᱟ ᱯᱷᱟᱸᱠᱟ ᱫᱚ ᱾ ᱠᱟᱨᱚᱱ ᱟᱵᱮᱱ ᱫᱚ ᱟᱨᱚ ᱵᱷᱤᱛᱤᱨ ᱧᱚᱜ ᱪᱟᱞᱟᱜ ᱦᱩᱭᱩᱜ-ᱟ ᱥᱮ ᱾ ᱵᱷᱤᱛᱤᱨ ᱧᱚᱜ ᱵᱚᱞᱚᱜ ᱦᱩᱭᱩᱜ ᱛᱟᱵᱮᱱᱟ ᱛᱚᱵᱮ ᱛᱚᱵᱮᱱ ᱧᱟᱢ ᱠᱚᱣᱟ ᱾ ᱟᱨ ᱩᱱᱟᱹᱜ ᱵᱷᱤ ᱵᱷᱤᱛᱤᱨ ᱫᱚ ᱟᱨ ᱮᱠᱞᱟ ᱫᱚ ᱟᱨ ᱵᱟᱵᱮᱱ ᱵᱚᱞᱚᱜ ᱜᱮᱭᱟ ᱥᱮ, ᱵᱟᱲᱟᱭ ᱜᱮ ᱦᱩᱭᱩᱜ ᱱᱟᱜ ᱡᱮ ᱠᱟᱹᱴᱤᱡ ᱢᱮᱱᱟᱜ ᱠᱚᱣᱟ ᱛᱟᱦᱚᱞᱮ ᱩᱱᱟᱹᱜ ᱮᱠᱴᱟ ᱫᱚ ᱪᱮᱫ ᱞᱟᱹᱜᱤᱫ ᱞᱤᱧ ᱵᱚᱞᱚᱜ-ᱟ ᱾
ᱦᱩᱸ ᱾
ᱟᱨ ᱡᱩᱫᱤ ᱚᱱᱠᱟ ᱠᱚ ᱵᱚᱞᱚᱜ, ᱟᱫᱚ ᱩᱱ ᱚᱱᱠᱟ ᱠᱚ ᱵᱚᱞᱚᱜ ᱠᱷᱟᱡ ᱫᱚ ᱥᱟᱸᱜᱮ ᱧᱚᱜ ᱠᱚ ᱪᱟᱞᱟᱜ ᱜᱮᱭᱟ᱾
ᱦᱚᱸᱜ-ᱚ ᱾
ᱦᱩᱸ ᱾
ᱛᱟᱦᱚᱞᱮ ᱟᱯᱮ ᱥᱮᱱ ᱫᱚ ᱚᱱᱟ ᱱᱮᱛᱟᱨ ᱫᱚ ᱚᱱᱟ ᱤᱭᱟᱹ ᱠᱚᱫᱚ ᱦᱩᱭᱩᱜ ᱜᱮᱭᱟ ᱥᱮ ᱵᱟᱝ? ᱚᱱᱟ ᱢᱮᱞᱟ ᱠᱚ ᱡᱟᱦᱟᱸ ᱟᱱᱚᱱᱫᱚ ᱢᱮᱞᱟ ᱠᱚ ᱞᱟᱹᱭᱟ ᱾
ᱚᱱᱟ ᱠᱚᱫᱚ ᱵᱟᱝ ᱦᱳᱭᱳᱜ-ᱟ ᱟᱞᱮ ᱥᱮᱫ ᱫᱚ ᱚᱱᱠᱟ ᱫᱚ ᱾
ᱚᱻ ᱛᱟᱦᱚᱞᱮ ᱚᱱᱟ ᱤᱭᱟᱹ ᱠᱚᱫᱚ ᱢᱮᱱᱟᱜ ᱟᱠᱟᱫᱟ ᱟᱵᱚᱣᱟᱜ ᱡᱟᱦᱟᱸ ᱥᱟᱱᱛᱟᱲᱟᱜ ᱯᱚᱨᱚᱵᱽ ᱵᱟᱦᱟ, ᱥᱚᱦᱨᱟᱭ ᱚᱱᱟ ᱠᱚ ᱫᱚ ᱢᱮᱱᱟᱜ ᱟᱠᱟᱫ?
ᱦᱳᱭ ᱚᱱᱟ ᱠᱚᱫᱚ ᱡᱚᱛᱚ ᱜᱮ ᱦᱩᱭᱩᱜ-ᱟ ᱥᱟᱱᱛᱟᱲᱟᱜ ᱫᱚ, ᱚᱱᱠᱟᱱᱟᱜ ᱫᱚ ᱢᱟᱱᱮ ᱥᱟᱱᱛᱟᱲᱟᱜ ᱫᱚ ᱡᱚᱛᱚ ᱜᱮ ᱯᱟᱞᱟᱣ ᱦᱩᱭᱩᱜ-ᱟ ᱚᱱᱛᱮ ᱫᱚ ᱾
ᱚᱸ ᱾ ᱛᱟᱦᱚᱞᱮ ᱠᱷᱟᱱ ᱪᱮᱫ ᱞᱮᱠᱟ ᱢᱟᱱᱮ ᱟᱯᱮᱭᱟᱜ ᱟᱛᱳ ᱫᱚ ᱪᱮᱫ ᱞᱮᱠᱟ ᱢᱟᱱᱮ ᱡᱮᱞᱤᱧ
ᱟᱞᱮ ᱫᱚ ᱵᱮᱱ ᱡᱩᱫᱤ ᱵᱮᱱ ᱢᱚᱱᱮᱭᱟ ᱢᱤᱫ ᱠᱤᱞᱳᱢᱤᱴᱟᱨ ᱾
ᱚ ᱾
ᱡᱮᱞᱮᱧ ᱜᱮ ᱢᱤᱫ ᱜᱮᱭᱟ ᱟᱨ ᱚᱱᱠᱟ ᱡᱮ ᱟᱫ ᱪᱷᱟᱲᱟ ᱟᱫ ᱪᱷᱟᱲᱟ ᱚᱲᱟᱜ ᱚᱱᱠᱟ ᱫᱚ ᱵᱟᱝ ᱾ ᱮᱠᱫᱚᱢ ᱢᱟᱱᱮ ᱢᱤᱫ ᱞᱟᱜᱟᱛᱟᱨ ᱜᱮ, ᱢᱟᱱᱮ ᱚᱲᱟᱜ ᱱᱩᱭᱟᱜ ᱚᱲᱟᱜ ᱡᱚᱭᱮᱱ ᱥᱟᱞᱟᱜ ᱦᱟᱹᱱᱤᱭᱟᱜ ᱚᱲᱟᱜ ᱡᱚᱭᱮᱱ ᱾
ᱦᱮᱸ ᱢᱟᱱᱮ ᱠᱩᱞᱦᱤ ᱫᱚ ᱢᱤᱫᱴᱮᱱ ᱜᱮ ᱥᱚᱡᱟ ᱥᱚᱡᱟ ᱠᱩᱞᱦᱤᱜ-ᱟ ᱾
ᱦᱳᱭ ᱥᱚᱡᱮ ᱥᱚᱡᱮ ᱠᱩᱞᱦᱤ ᱾
ᱦᱩᱸ ᱾ ᱢᱟᱱᱮ ᱨᱟᱥᱛᱟ ᱦᱟᱱᱟ ᱯᱟᱦᱴᱟ ᱱᱚᱣᱟ ᱯᱟᱦᱴᱟ ᱚᱲᱟᱜ ᱚᱱᱠᱟ?
ᱦᱳᱭ ᱦᱟᱱᱟ ᱯᱟᱥᱴᱟ ᱱᱚᱣᱟ ᱯᱟᱥᱴᱟ ᱚᱲᱟᱜ ᱵᱟᱱᱟᱨ ᱫᱷᱟᱨᱮ ᱛᱮ ᱾
ᱚ ᱚ ᱚ ᱟᱨ ᱛᱟᱦᱚᱞᱮ ᱟᱛᱳ ᱠᱚ ᱯᱨᱟᱭᱢᱟᱨᱤ ᱤᱥᱠᱩᱞ ᱫᱚ ᱛᱚᱵᱮ ᱠᱷᱟᱱ
ᱯᱨᱟᱭᱢᱟᱨᱤ ᱤᱥᱠᱩᱞ ᱦᱚᱸ ᱢᱮᱱᱟᱜ ᱜᱮᱭᱟ ᱾
ᱚᱻ
ᱚᱱᱟ ᱠᱚᱦᱚᱸ ᱯᱨᱟᱭᱢᱟᱨᱤ ᱤᱥᱠᱩᱞ ᱤᱭᱟᱹ ᱱᱚᱣᱟ ᱟᱭ ᱥᱤ ᱰᱤ ᱮᱥ ᱥᱮᱱᱴᱟᱨ ᱡᱷᱚᱛᱚ ᱜᱮ ᱢᱮᱱᱟᱜ-ᱟ ᱾
ᱚ ᱟᱨ ᱛᱟᱦᱚᱞᱮ ᱦᱟᱭ ᱤᱥᱠᱩᱞ ᱫᱚ ᱪᱟᱞᱟᱜ ᱦᱩᱭᱩᱜ-ᱟ?
ᱦᱟᱭ ᱤᱥᱠᱩᱞ ᱫᱚ ᱠᱟᱹᱴᱤᱡ ᱱᱚᱜ-ᱚᱱᱟ ᱥᱩᱨ ᱨᱮᱜᱮ ᱢᱤᱫᱴᱤᱡ ᱢᱮᱱᱟᱜ-ᱟ ᱾ ᱚᱸᱰᱮ ᱦᱚᱸ ᱫᱩ ᱠᱤᱞᱳᱢᱤᱴᱟᱨ ᱜᱟᱱ ᱾
ᱚ ᱾
ᱦᱮᱸ ᱾ ᱩᱱᱟᱹᱜ ᱡᱟᱹᱥᱛᱤ ᱫᱚ ᱵᱟᱭ ᱥᱟᱺᱜᱤᱧᱟ ᱾
ᱚ ᱾
ᱟᱨ ᱟᱹᱛᱷᱟᱹᱱ ᱡᱟᱭᱜᱟ ᱨᱮ ᱚᱲᱟᱜ ᱠᱚᱞᱤᱧ ᱧᱮᱞ ᱟᱠᱟᱫᱟ ᱧᱮᱞ ᱠᱟᱫᱟᱞᱤᱧ ᱡᱮ ᱠᱟᱹᱴᱤᱡ ᱠᱟᱹᱴᱤᱡ ᱚᱲᱟᱜ ᱾ ᱟᱞᱮ ᱥᱮᱱᱟᱜ ᱚᱲᱟᱜ ᱫᱚ ᱢᱟᱱᱮ ᱦᱳᱞ ᱠᱷᱟᱹᱞ ᱢᱟᱱᱮ ᱞᱟᱹᱴᱩ ᱞᱟᱹᱴᱩ ᱚᱲᱟᱜ ᱛᱟᱠᱚ ᱾ ᱱᱚᱛᱩᱱ ᱡᱟᱭᱜᱟ ᱨᱮᱞᱤᱧ ᱧᱮᱞ ᱟᱠᱟᱫᱟ ᱢᱟᱱᱮ ᱚᱲᱟᱜ ᱠᱚ ᱩᱱᱟᱹᱜ ᱮᱠᱴᱟ ᱵᱟᱝ ᱢᱟᱱᱮ ᱱᱚᱣᱟ ᱵᱮᱝᱜᱚᱞ ᱨᱮ ᱩᱱᱟᱹᱜ ᱴᱟ ᱚ ᱟᱹᱛᱷᱟᱹᱱ ᱡᱟᱭᱜᱟ ᱨᱮ ᱚᱲᱟᱜ ᱧᱮᱞ ᱦᱩᱭᱩᱜ ᱠᱟᱱᱟ ᱫᱚᱢᱮ ᱠᱟᱹᱴᱤᱡ ᱠᱟᱹᱴᱤᱡ ᱛᱟᱠᱚ ᱜᱮᱧᱡᱟᱢ ᱥᱟᱺᱦᱤᱡ ᱡᱟᱭᱜᱟ ᱾ ᱟᱞᱮ ᱥᱮᱫ ᱫᱚ ᱠᱟᱹᱴᱤᱡ ᱞᱟᱹᱴᱩ ᱞᱟᱹᱴᱩ ᱚᱲᱟᱜ ᱛᱟᱠᱚ ᱛᱚ ᱯᱩᱨᱟᱹᱣ ᱢᱟᱱᱮ ᱚᱲᱟᱜ ᱵᱮᱱ ᱵᱚᱞ ᱞᱮᱱᱠᱷᱟᱱ ᱥᱟᱯᱷᱟ ᱥᱩ ᱛᱨᱚ ᱵᱮᱱ ᱧᱟᱢ ᱛᱟᱠᱚᱣᱟ ᱢᱟᱱᱮ ᱯᱷᱟᱸᱠᱟ ᱡᱟᱭᱜᱟ ᱡᱟᱹᱥᱛᱤ ᱵᱮᱱ ᱧᱟᱢ ᱛᱟᱠᱚᱣᱟ ᱚᱲᱟᱜ ᱵᱷᱤᱛᱤᱨ ᱠᱚᱨᱮ ᱾
ᱦᱮᱸ ᱟᱨ ᱞᱟᱹᱴᱩ ᱞᱟᱹᱴᱩ ᱚᱲᱟᱜ ᱛᱚ ᱾
ᱦᱩᱸ᱾
ᱛᱮᱦᱮᱧ ᱜᱟᱯᱟ ᱫᱚ ᱱᱚᱭ ᱮᱰᱵᱮᱥᱴᱟᱨ ᱠᱚ ᱞᱟᱜᱟᱣ ᱦᱩᱭ ᱠᱟᱱ ᱛᱮ ᱵᱟᱠᱷᱟᱱ ᱞᱟᱦᱟ ᱛᱮ ᱫᱚ ᱡᱚᱛᱚ ᱵᱩᱥᱩᱵ ᱠᱷᱟᱯᱨᱟ ᱴᱟᱹᱞᱤ ᱛᱟᱦᱮᱸ ᱠᱟᱱᱟ᱾
ᱚ ᱴᱟᱹᱞᱤ ᱚᱲᱟᱜ ᱛᱚ ᱢᱚᱸᱡᱽ ᱜᱮ ᱧᱮᱞᱚᱜ ᱜᱮᱭᱟ ᱦᱩᱸ᱾
ᱟᱨ ᱟᱞᱮᱥᱮᱫ ᱫᱚ ᱚᱱᱮ ᱛᱚ ᱛᱮᱦᱤᱧ ᱜᱟᱯᱟ ᱫᱚ ᱚᱱᱮ ᱱᱟᱣᱟ ᱱᱟᱣᱟ ᱰᱤᱡᱟᱭᱤᱱ ᱠᱟ ᱠᱟᱛᱮᱫ ᱠᱚ ᱤᱭᱟᱹᱭ ᱫᱟᱛᱚ ᱯᱮᱱᱴᱤᱝ ᱫᱟ᱾
ᱚᱱᱟ ᱠᱟᱸᱛ ᱠᱚ?
ᱦᱳᱭ᱾
ᱢᱟᱱᱮ ᱱᱤᱡᱮ ᱛᱮᱠᱚ ᱠᱚᱨᱟᱣᱟ ᱥᱮ ᱚᱱᱠᱟ ᱟᱹᱜᱩ ᱠᱟᱛᱮ ᱠᱚ ᱠᱚᱨᱟᱣ ᱦᱚᱪᱚ
ᱵᱟ ᱵᱟ ᱱᱤᱡᱮ ᱛᱮᱜᱮ᱾
ᱚ ᱛᱟᱦᱞᱮ ᱛᱚ ᱢᱚᱡᱽ ᱜᱮ ᱟᱪᱪᱷᱟ ᱛᱟᱦᱞᱮ ᱪᱮᱫ ᱤᱭᱟᱹᱯᱮ ᱯᱟᱲᱟᱜ ᱠᱟᱱᱟ ᱟᱯᱮ ᱫᱚ?
ᱟᱞᱮ ᱫᱚ ᱱᱚᱸᱜᱼᱚᱱᱟ ᱯᱩᱨᱩᱞᱤᱭᱟᱹ᱾
ᱚᱸ᱾ ᱡᱟᱭᱦᱳᱠ᱾
ᱦᱩᱸ ᱟᱞᱮᱥᱮᱫ ᱫᱚ ᱢᱟᱱᱮ ᱚᱲᱟᱜ ᱠᱚᱦᱚᱸ ᱞᱟᱹᱴᱩ ᱞᱟᱹᱴᱩ ᱜᱮᱭᱟ ᱛᱚ ᱢᱟᱱᱮ ᱵᱷᱤᱛ ᱠᱚᱦᱚᱸ ᱡᱮᱞᱮᱧ ᱜᱮᱛᱟ ᱠᱚᱣᱟ ᱠᱟᱨᱚᱱ ᱡᱮᱞᱮᱧ ᱵᱷᱤᱛ ᱨᱮ ᱡᱟᱦᱟᱸᱱᱟᱜ ᱵᱮᱱ ᱠᱚᱨᱟᱣ ᱞᱮᱠᱷᱟᱱ ᱚᱱᱟ ᱫᱚ ᱠᱟᱹᱴᱤᱡ ᱥᱳ ᱫᱚ ᱧᱮᱞᱚᱜ ᱜᱮᱭᱟ ᱵᱷᱟᱞᱤ ᱜᱮ, ᱚᱱᱟ ᱦᱚᱛᱮᱡ ᱛᱮ ᱢᱟᱱᱮ ᱵᱷᱟᱞᱤ ᱜᱮ ᱧᱮᱞᱚᱜᱼᱟ ᱟᱫᱚ ᱱᱚᱸᱜᱼᱚᱭ ᱡᱮᱢᱚᱱ ᱵᱟᱦᱟ ᱥᱚᱨᱦᱟᱭ ᱥᱮᱴᱮᱨ ᱱᱟ ᱢᱟᱱᱮ ᱡᱷᱚᱛᱚ ᱦᱚᱲ ᱚᱱᱟᱨᱮ ᱠᱚ ᱞᱟᱜᱟᱣ ᱱᱟ᱾
ᱚ ᱟᱹᱞᱤᱧ ᱦᱚᱸ ᱢᱤᱫ ᱫᱷᱟᱣ ᱞᱤᱧ ᱥᱮᱱ ᱞᱮᱱ ᱛᱟᱦᱮᱸᱫ ᱚᱱᱛᱮ ᱯᱩᱨᱩᱞᱤᱭᱟᱹ ᱥᱮᱫ ᱟᱫᱚ ᱚᱱᱟᱛᱮ ᱠᱟᱹᱴᱤᱡ ᱫᱚᱞᱤᱧ ᱧᱮᱞ ᱟᱹᱜᱩ ᱠᱟᱜ ᱜᱮᱭᱟ᱾
ᱦᱮᱸ ᱟᱞᱮᱥᱮᱫ ᱟᱞᱮ ᱴᱷᱮᱡ ᱫᱚᱞᱮ ᱪᱮᱫ ᱞᱮᱠᱟᱣ ᱠᱟᱫᱟ ᱟᱵᱮᱱ ᱚᱲᱟᱜ ᱥᱟᱡᱟᱣ ᱛᱟᱵᱮᱱ ᱯᱨᱟᱭᱤᱡᱽ ᱵᱮᱱ ᱧᱟᱢᱟ᱾
ᱚ ᱟᱹᱰᱤ ᱵᱷᱟᱜᱮ ᱡᱤᱱᱤᱥ᱾
ᱠᱟ ᱦᱚᱲ ᱦᱚᱲ ᱟᱹᱜᱩ ᱠᱟᱛᱮᱫ ᱫᱚ ᱵᱟᱝ ᱟᱵᱮᱱ ᱚᱲᱟᱜ ᱦᱚᱲ ᱨᱮᱱ ᱟᱵᱮᱱ ᱠᱚᱨᱟᱣ ᱠᱚᱲᱟ ᱜᱤᱫᱟᱹᱨ ᱦᱩᱭᱩᱜ ᱠᱩᱲᱤ ᱜᱤᱫᱟᱹᱨ ᱦᱩᱭᱩᱜ ᱡᱟᱦᱟᱸᱭ ᱜᱮ ᱠᱚᱨᱟᱣ ᱠᱤᱱᱛᱩ ᱚᱲᱟᱜ ᱦᱚᱲ ᱫᱤᱭᱮᱛᱮ ᱠᱚᱨᱟᱣ ᱦᱩᱭᱩᱜᱼᱟ᱾ ᱢᱟᱱᱮ ᱟᱛᱩ ᱨᱮᱱ ᱜᱮ ᱡᱩᱫᱤ ᱡᱟᱦᱟᱸᱭ ᱵᱮᱱ ᱦᱚᱦᱚᱣᱟᱭᱟ ᱛᱟᱦᱞᱮ ᱴᱷᱤᱠ ᱜᱮᱭᱟ ᱚᱱᱟ ᱫᱚ ᱚᱱᱟ ᱫᱚ ᱵᱟᱹᱞᱤᱧ ᱢᱮᱱᱟ ᱠᱤᱱᱛᱩ ᱮᱴᱟᱜ ᱨᱮᱱ ᱟᱹᱜᱩ ᱠᱟᱛᱮᱫ ᱟᱨᱴᱤᱥ ᱟᱹᱜᱩ ᱠᱟᱛᱮ ᱚᱱᱠᱟ ᱠᱚᱫᱚ ᱵᱟᱝ ᱵᱟᱭ ᱪᱟᱞᱟᱜᱼᱟ᱾